ᱦ ᱤᱧ ᱢᱤᱱᱟᱹᱧᱟ ᱠᱤ ᱵᱟᱭᱨᱮ ᱥᱮᱫ ᱨᱮᱜᱮ ᱟᱢ ᱫᱚ ᱛᱟᱦᱚᱞᱮ ᱚᱠᱟᱨᱮ
ᱤᱧ ᱦᱚᱸ ᱱᱚᱜᱼᱚᱭ ᱵᱟᱭᱨᱮ ᱵᱚᱞᱛᱮ ᱤᱧ ᱦᱚᱸᱸ ᱯᱮᱲᱟ ᱥᱮᱫ ᱜᱤᱧ ᱦᱮᱡ ᱟᱠᱟᱱᱟ
ᱟᱪᱪᱷᱟ ᱯᱮᱲᱟ ᱥᱮᱫ ᱨᱮᱱᱟᱜ ᱡᱟᱦᱟᱱᱟᱜ ᱦᱤᱨᱤ ᱜᱮᱥᱮ ᱵᱟᱦᱟ ᱢᱟᱜ ᱢᱚᱬᱮ ᱦᱚᱸ
ᱟᱫᱚ ᱱᱤᱛᱚᱜ ᱫᱚᱢ ᱵᱩᱡᱟᱹ ᱜᱮᱭᱟ ᱛᱚ ᱵᱟᱦᱟ ᱢᱚᱬᱮ ᱢᱟᱜ ᱢᱚᱬᱮ ᱨᱮᱱᱟᱜ ᱜᱮ ᱤᱭᱟᱹ ᱠᱟᱱᱟ
ᱦᱮᱸ ᱚᱱᱟᱜᱮ ᱫᱤᱱ ᱫᱚ ᱦᱮᱸ
ᱟᱫᱚ ᱜᱚᱢᱠᱮ ᱦᱟᱛᱚᱢ ᱛᱟᱠᱚ ᱠᱟᱹᱴᱤᱡ ᱠᱚ ᱱᱮᱣᱛᱟ ᱞᱤᱫᱤᱧᱟ ᱱᱮᱥ ᱫᱚ ᱛᱟᱦᱞᱮ ᱚᱱᱟᱜᱮ ᱦᱟᱛᱚᱢ ᱛᱟᱠᱚ ᱥᱮᱫ ᱤᱧ ᱦᱮᱡ ᱠᱟᱱᱟ ᱢᱟᱜ ᱢᱚᱬᱮ ᱧᱮᱞ ᱟᱨᱠᱤ
ᱚ ᱟ ᱛᱤᱥ ᱢᱟᱜ ᱢᱟᱬᱮ ᱛᱟᱠᱚ
ᱦᱚᱜᱼᱚᱭ ᱛᱚ ᱛᱤᱦᱤᱧ ᱛᱟᱠᱚ ᱩᱢ ᱛᱟᱦᱞᱮ ᱜᱟᱯᱟ ᱥᱟᱨᱤᱫᱤ ᱟᱫᱚ ᱛᱟᱦᱚᱞᱮ ᱛᱮᱦᱤᱧ ᱨᱮᱜᱤᱧ ᱦᱮᱡ ᱠᱟᱱᱟ ᱟᱫᱚ ᱤᱧ ᱫᱚ ᱦᱟᱯᱮ ᱟᱯᱮ ᱥᱩᱨ ᱜᱮ ᱠᱟᱱᱟ ᱛᱚ ᱟᱫᱚ ᱤᱧ ᱫᱚ ᱠᱟᱹᱴᱤᱡ ᱠᱷᱚᱵᱚᱨᱤᱧ ᱦᱟᱛᱟᱣ ᱞᱮᱜᱮ ᱪᱮᱫ ᱠᱚᱢ ᱪᱤᱠᱟᱹᱭᱮᱫᱟ
ᱦᱮᱸ ᱦᱮᱸ ᱚᱲᱟᱜ ᱠᱚᱨᱮ ᱜᱮ ᱦᱟᱯᱮ ᱱᱤᱛᱚᱝ ᱫᱚ
ᱚ ᱛᱟᱦᱚᱞᱮ ᱚᱲᱟᱜ ᱨᱮᱜᱮ
ᱤᱧ ᱛᱮᱦᱮᱧ ᱜᱮᱢ ᱦᱮᱡ ᱟᱠᱟᱱᱟ
ᱦᱮᱸ ᱛᱮᱦᱮᱧ ᱜᱤᱧ ᱦᱮᱡ ᱟᱠᱟᱱᱟ ᱟᱨ ᱛᱟᱦᱚᱞᱮ ᱪᱮᱫ ᱠᱚᱢ ᱠᱟᱹᱢᱤ ᱵᱟᱲᱟᱭᱮᱫᱟ
ᱠᱟᱹᱢᱤ ᱫᱚ ᱪᱮᱫ ᱵᱟᱝ ᱱᱚᱜᱼᱚᱭ ᱠᱷᱚᱥᱞᱟ ᱠᱚ ᱚᱱᱟ ᱠᱚᱜᱮ ᱥᱟᱢᱴᱟᱣ ᱦᱩᱭᱩᱜ ᱠᱟᱱᱟ ᱟᱨ ᱪᱟᱨᱟ ᱠᱷᱮᱛ ᱠᱚ ᱠᱟᱹᱡ ᱥᱤ ᱦᱩᱭᱩᱜ ᱠᱟᱱᱟ
ᱚ ᱛᱟᱦᱚᱞᱮ ᱤᱭᱟᱹ ᱪᱮᱫ ᱠᱚ ᱞᱟᱹᱭᱟ ᱦᱩᱲᱩ ᱠᱚᱫᱚ ᱯᱮ ᱨᱚᱦᱚᱭ ᱞᱮᱫᱟ ᱥᱮ ᱵᱟᱝ ᱫᱷᱚᱨᱚᱱ ᱨᱮ
ᱦᱮᱸ ᱨᱚᱦᱚᱭ ᱦᱩᱭ ᱞᱮᱱᱟ ᱠᱟᱹᱴᱤᱡ ᱧᱚᱜ ᱜᱮ ᱫᱚᱢᱮ ᱰᱷᱮᱨ ᱫᱚ ᱵᱟᱝ ᱚᱱᱟ ᱦᱚᱸ ᱥᱮᱨᱚᱠᱚᱢ ᱵᱷᱟᱹᱜᱤ ᱫᱚ ᱵᱟᱝ ᱦᱩᱭ ᱞᱮᱱᱟ ᱟᱨᱠᱤ
ᱡᱟᱭᱦᱳᱠ ᱟᱫᱚ ᱦᱮᱡ ᱠᱟᱹᱱᱟᱹᱧ ᱞᱟᱹᱭᱟᱹᱫᱟ ᱟᱯᱮ ᱫᱚ ᱢᱟᱜ ᱢᱚᱬᱮᱭᱮᱱᱟᱯᱮ ᱥᱮ ᱟᱹᱣᱨᱤ
ᱢᱟᱜᱢᱚᱬᱮ ᱦᱩᱭ ᱠᱟᱱᱟ ᱟᱞᱮᱭᱟᱜ ᱫᱚ ᱞᱟᱦᱟ ᱧᱚᱜ ᱛᱮᱜᱮ ᱟ ᱱᱮᱥ ᱫᱚ ᱵᱟᱦᱟ ᱵᱟᱦᱟ ᱭᱚ
ᱚ ᱚ ᱟᱫᱚᱧ ᱢᱮᱱ ᱮᱫᱟ ᱮᱱ ᱠᱷᱚᱵᱚᱨ ᱜᱮ ᱵᱟᱯᱮ ᱠᱷᱚᱵᱚᱨ ᱞᱮᱫ ᱫᱚ ᱛᱤᱥ ᱠᱚᱨᱮ ᱯᱮ ᱢᱟᱜ ᱢᱚᱬᱮ ᱜᱚᱫ ᱮᱱᱟ
ᱦᱮᱸ ᱟᱫᱚ ᱦᱩᱭ ᱜᱚᱫᱱᱟ ᱟᱫᱚ ᱵᱟᱦᱟ ᱛᱚ ᱫᱚᱢᱮ ᱮᱠᱴᱟ ᱫᱚ ᱡᱟᱡᱮ ᱵᱟᱝ ᱦᱩᱭᱩᱜ ᱠᱟᱱᱟ ᱟᱫᱚ ᱱᱟᱛᱮ ᱠᱷᱚᱵᱚᱨ ᱠᱚ ᱵᱟᱝ ᱮᱢ ᱦᱩᱭᱩᱠᱟᱱᱟ ᱟᱨᱠᱤ ᱥᱮᱨᱚᱠᱟᱢ ᱫᱚ ᱟᱢ ᱵᱟᱝ ᱵᱟᱝ ᱵᱟᱦᱟ ᱠᱟᱱᱟᱞᱮ ᱱᱮᱥ ᱫᱚ
ᱚ ᱡᱟᱭᱦᱳᱠ ᱟᱫᱚ ᱱᱚᱜᱼᱚᱭ ᱤᱧ ᱦᱟᱛᱚᱢ ᱛᱟᱠᱚ ᱠᱚ ᱢᱟᱜ ᱢᱚᱬᱮᱜ ᱠᱟᱱᱟ ᱚᱱᱟ ᱦᱚᱛᱮᱜ ᱛᱮ ᱦᱮᱡ ᱦᱩᱭ ᱠᱟᱱᱟ ᱠᱷᱚᱵᱚᱨᱤᱧ ᱦᱟᱛᱟᱣ ᱞᱮᱜᱮ
ᱚ ᱟᱞᱮᱞ ᱞᱮ ᱢᱚᱱᱮᱭ ᱠᱮᱫᱟ ᱱᱚᱜᱼᱚᱭ ᱜᱟᱯᱟᱟᱱᱚᱜ ᱥᱟᱹᱨᱫᱤ ᱛᱟᱠᱚ ᱫᱚ ᱟᱫᱚ ᱜᱟᱯᱟᱱᱚᱜ ᱚᱱᱛᱮ ᱜᱮ ᱪᱟᱞᱟᱣᱞᱮ ᱢᱚᱱᱮ ᱠᱟᱫᱟ ᱟᱨᱠᱤ
ᱸ ᱛᱚᱵᱮ ᱟᱯᱮ ᱫᱚ ᱵᱟᱦᱟᱭᱮᱱᱟᱯᱮ ᱥᱮ ᱢᱟᱜ ᱢᱚᱬᱮᱱᱟᱯᱮ ᱠᱚᱞᱮᱡᱽ
ᱠᱷᱚᱱᱚᱱ ᱜᱮ ᱜᱤᱰᱤ ᱨᱮᱱᱟᱜ ᱠᱟᱛᱷ ᱜᱮ ᱛᱤᱦᱤᱧ ᱜᱟᱯᱟ
ᱛᱦᱤᱧ ᱜᱟᱯᱟ ᱜᱮ ᱫᱤᱱ ᱠᱷᱚᱱᱞᱮ ᱜᱤᱰᱤ ᱞᱟᱹᱜᱤᱫ ᱛᱚ ᱫᱟᱲᱮ ᱠᱚᱫᱚ ᱦᱟᱸᱜ ᱠᱷᱟᱱᱡ ᱥᱟᱱᱟᱢ ᱜᱮᱞᱮ ᱠᱤᱨᱤᱧ ᱠᱟᱜ ᱠᱚᱣᱟ ᱟᱫᱚ ᱢᱟᱜ ᱢᱚᱬᱮ ᱢᱟᱱᱮ ᱫᱟᱲᱮ ᱠᱚᱜᱮ ᱛᱚ ᱞᱟᱦᱟ ᱯᱟᱸᱡᱟ ᱞᱟᱜᱟᱜᱼᱟ ᱵᱟᱠᱷᱟᱡ ᱛᱚ ᱟᱨ ᱠᱟᱹᱢᱤᱤᱨᱮ ᱟᱬᱜᱚ ᱵᱟᱝ ᱜᱟᱱᱚᱜᱼᱟ
ᱵᱟᱝ ᱵᱟᱝ ᱢᱟᱜᱢᱚᱬᱮ ᱠᱚᱫᱚ ᱞᱟᱦᱟ ᱫᱟᱲᱮ ᱠᱚ ᱦᱟᱛᱟᱣ ᱨᱮᱰᱤ ᱠᱟᱛᱮᱜ ᱛᱟᱨᱯᱚᱨ ᱫᱤᱱ ᱠᱷᱚᱱ ᱦᱩᱭᱩᱜᱼᱟ ᱛᱚ
ᱦᱳᱭ ᱟᱫᱚ ᱫᱟᱲᱮ ᱠᱚ ᱵᱟᱞᱮ ᱧᱟᱢ ᱦᱟᱛᱟᱲ ᱠᱟᱜ ᱠᱚ ᱛᱟᱦᱮᱸᱫ ᱛᱮ ᱟᱞᱮ ᱦᱚᱸ ᱵᱟᱞᱮ ᱫᱤᱱ ᱠᱷᱚᱱᱳᱱ ᱫᱟᱲᱮ ᱠᱟᱫᱟ ᱟᱫᱚ ᱦᱟᱸᱜ ᱠᱷᱟᱸᱡ ᱟᱯᱟᱛᱚᱛᱚ ᱱᱤᱛᱚᱜᱜ ᱫᱚᱞᱮ ᱧᱟᱢ ᱠᱫ ᱠᱚᱣᱟ ᱡᱷᱚᱛᱚ ᱜᱮ ᱟᱫᱚ ᱤᱱᱟᱹ ᱠᱷᱟᱹᱛᱤᱨ ᱛᱮ ᱟᱫᱚ ᱛᱤᱦᱤᱧ ᱜᱟᱯᱟ ᱢᱚᱫᱽᱫᱷᱮ ᱨᱮ ᱜᱮ ᱦᱟᱸᱜ ᱫᱩᱲᱩᱵ ᱠᱟᱛᱛᱟ ᱠᱚᱚᱞᱮ ᱛᱚ ᱟᱫᱚ ᱦᱟᱸᱜ ᱠᱚ ᱫᱩᱲᱩᱵᱚᱜ ᱠᱟᱱ ᱜᱮ ᱪᱚᱝ ᱛᱤᱦᱤᱧ ᱛᱚ ᱦᱟᱸᱜ ᱫᱤᱱ ᱠᱷᱚᱱ ᱫᱚ ᱦᱟᱸᱜ ᱠᱚ ᱫᱤᱱ ᱠᱷᱚᱱ ᱜᱚᱫ ᱠᱟᱛᱟᱞᱮᱭᱟ ᱦᱳᱭᱛᱳ ᱫᱚᱢᱮ ᱰᱮᱨᱤ ᱫᱚ ᱵᱟᱠᱚ ᱰᱮᱮᱨᱤᱭᱟ
ᱚ ᱛᱚᱵᱮ ᱟᱯᱮ ᱴᱷᱮᱱ ᱢᱟ ᱛᱚ ᱵᱟᱹᱞᱤ ᱜᱮ ᱡᱟᱸᱠ ᱡᱚᱢᱚᱠ ᱦᱩᱭᱩᱜ ᱜᱮᱭᱟ ᱱᱮᱛᱟᱨ ᱦᱚᱸ
ᱦᱮᱸ ᱦᱩᱭᱳᱭ ᱫᱚ ᱦᱩᱭᱩᱜ ᱜᱮᱭᱟ ᱟᱞᱮ ᱴᱷᱮᱱ ᱫᱚ ᱵᱚᱪᱷᱚᱨ ᱵᱚᱪᱷᱚᱨ ᱜᱮ ᱦᱩᱭᱩᱜ ᱜᱮᱭᱟ ᱵᱷᱟᱜᱤ ᱜᱮ ᱟᱫᱚ ᱢᱟᱜ ᱢᱚᱬᱮ ᱛᱚ ᱢᱚᱬᱮ ᱵᱚᱪᱷᱚᱨ ᱨᱮ ᱢᱤᱫ ᱫᱷᱟᱣ ᱟᱫᱚ ᱚᱱᱟ ᱦᱚᱛᱮᱜ ᱛᱮᱜᱮ ᱠᱟᱹᱴᱤᱡ ᱡᱟᱸᱠ ᱡᱚᱢᱚᱠ ᱥᱺᱮᱫ ᱜᱮᱠᱚ ᱠᱚᱨᱟᱭᱟ ᱟᱨᱠᱤ
ᱦᱩᱸ ᱟᱨ ᱵᱟᱝ ᱱᱚᱸᱰᱮ ᱫᱚ ᱠᱟᱹᱡ ᱢᱟᱨᱟᱝ ᱧᱚᱜ ᱯᱚᱨᱚᱵᱽ ᱠᱟᱱᱟ ᱛᱚ ᱚᱱᱟ ᱫᱚ ᱠᱟᱹᱡ ᱡᱟᱸᱠᱧᱚᱢᱚᱠ ᱦᱩᱭ ᱦᱚᱸ ᱦᱩᱭᱩᱜᱼᱟ ᱦᱮᱸ ᱵᱟᱝᱥ
ᱦᱮᱸ ᱟᱫᱚ ᱚᱱᱟᱜᱮ ᱪᱮᱫ ᱠᱚ ᱞᱟᱹᱭᱟ ᱫᱮᱠᱷᱤ ᱛᱤᱦᱤᱧᱤᱧ ᱦᱮᱡ ᱟᱠᱟᱱᱟ ᱟᱫᱚ ᱱᱚᱛᱮ ᱦᱚᱸ ᱚᱠᱚᱭ ᱦᱚᱸ ᱵᱟᱹᱧ ᱧᱟᱢᱮᱫ ᱠᱚ ᱮᱠᱞᱟ ᱜᱮ ᱢᱤᱱᱟᱹᱧ ᱠᱤᱫᱤᱧᱟ ᱯᱷᱟᱠ ᱥᱮᱧ ᱩᱰᱩᱠ ᱟᱠᱟᱱᱟ
ᱚ ᱟᱫᱚᱮ ᱮᱠᱞᱟ ᱜᱮᱢ ᱦᱮᱡ ᱟᱠᱟᱱᱟ ᱥᱮ ᱚᱲᱟᱜ ᱦᱚᱲ ᱠᱚ ᱜᱠᱚ ᱦᱮᱡ ᱟᱠᱟᱱ ᱛᱟᱯᱮᱭᱟ
ᱵᱟᱝ ᱱᱤᱭᱟᱹ ᱵᱟᱨᱫ ᱠᱟᱞᱟ ᱜᱤᱧ ᱦᱮᱡ ᱟᱠᱟᱱᱟ ᱫᱤᱱᱠᱟᱞᱚᱢ ᱫᱚ ᱵᱟᱦᱟᱨ ᱨᱮ ᱚᱲᱟᱜ ᱦᱚᱲ ᱠᱚ ᱦᱮᱡ ᱞᱮᱱᱟ ᱛᱟᱦᱚᱞᱮ ᱱᱮᱮᱥ ᱫᱚ ᱤᱧ ᱜᱮᱠᱚ ᱠᱩᱞ ᱠᱟᱹᱫᱤᱧᱟ ᱢᱤᱛᱟᱹᱧ ᱠᱟᱱᱟ ᱠᱚ ᱵᱟᱢ ᱪᱟᱞᱟᱣ ᱠᱟᱱᱟ ᱟᱹᱰᱤ ᱫᱤᱱ ᱛᱟᱦᱚᱞᱮ ᱱᱤᱭᱟᱹ ᱵᱟᱨ ᱫᱚ ᱟᱢᱜᱮ ᱪᱟᱞᱟᱜ ᱦᱤᱡᱩᱜ ᱛᱟᱵᱚᱱ ᱢᱮ
ᱦᱳᱭ ᱦᱤᱨᱤ ᱦᱚᱸ ᱦᱩᱭᱩᱜᱼᱟ ᱧᱮᱞ ᱦᱚᱸ ᱦᱩᱭᱩᱜᱼᱟ
ᱦᱮᱸ ᱛᱚ
ᱦ
ᱛᱚᱵᱮ ᱛᱮᱦᱤᱧ ᱫᱚ ᱛᱤᱨᱮᱢ ᱦᱮᱡ ᱮᱱᱛᱮ ᱥᱮᱛᱟᱜ ᱵᱮᱲᱟ
ᱦᱮᱸ ᱥᱮᱛᱟᱜ ᱨᱮᱜᱮᱧ ᱦᱮᱡ ᱟᱠᱟᱱᱟ ᱥᱮᱛᱟᱜ ᱧᱚᱜ ᱨᱮᱜᱮ ᱟᱫᱚ ᱪᱮᱫ ᱮᱢ ᱪᱤᱠᱟᱹᱭᱟ ᱚᱲᱟᱜ ᱨᱮ ᱠᱟᱹᱢᱤ ᱠᱚᱦᱚᱸ ᱵᱟᱹᱱᱩᱜ ᱠᱟᱫᱟ ᱱᱤᱛᱚ ᱥᱟᱱᱟᱢᱟᱜ ᱜᱮᱞᱮ ᱜᱩᱯᱤᱭ ᱪᱟᱵᱟᱣ ᱠᱟᱫᱟ ᱟᱫᱚ ᱤᱱᱟᱹ ᱦᱚᱛᱳ ᱛᱮ ᱥᱮᱛᱟᱜ ᱦᱮᱸ ᱦᱮᱸ ᱚᱞ ᱞᱮ ᱥᱟᱢᱟᱣ ᱟᱠᱟᱱᱟ ᱥᱟᱢᱴᱟᱣ ᱫᱚ ᱚᱱᱟ ᱦᱚᱛᱮᱡ ᱛᱮᱜᱮ ᱟᱨᱠᱤ ᱠᱤᱨᱤᱧᱚᱜ ᱢᱮᱱᱟᱜᱼᱟ ᱟᱞᱮ ᱦᱚᱛ ᱛᱮ ᱟᱧᱮ ᱰᱮᱢ ᱪᱟᱞᱟᱣ ᱦᱩᱭᱱᱟ ᱜᱮ ᱟᱹᱰᱤ ᱫᱤᱱ ᱪᱟᱣ ᱦᱚᱸ ᱵᱟᱝ ᱦᱩᱭ ᱠᱟᱱᱟ ᱟᱫᱚ ᱛᱟᱦᱚᱞᱮ ᱠᱚᱞᱮᱡᱽ ᱠᱚᱫᱚ ᱠᱚᱢᱯᱞᱤᱴ ᱟᱠᱟ ᱛ
ᱦᱮᱸ ᱠᱚᱢᱯᱞᱤᱴ ᱫᱚ ᱦᱩᱭ ᱠᱟᱱᱟ ᱫᱤᱱ ᱠᱟᱞᱚᱢ ᱠᱚᱢᱯᱞᱤᱴ ᱦᱩᱭ ᱠᱟᱱᱟ ᱛᱚ᱾ ᱟᱨ ᱢᱮᱥᱤ ᱠᱚᱫᱚ ᱟᱣᱨᱤ ᱠᱚᱨᱟᱣ ᱦᱩᱭᱩᱜᱼᱟ᱾
ᱚ
ᱦᱮᱸ ᱟᱢ ᱯᱟᱲᱦᱟᱜ ᱠᱟᱱ ᱛᱟᱦᱮᱸ ᱫᱚ ᱵᱟᱹᱜᱤ ᱠᱮᱫᱟᱢ ᱥᱮᱢ ᱯᱟᱲᱦᱟᱜ ᱠᱟᱱ ᱜᱮᱭᱟ ᱱᱮᱛᱟᱨ ᱫᱚ
ᱵᱟᱝ ᱱᱮ ᱦᱚᱲ ᱫᱚ ᱫᱚ ᱠᱚᱢᱯᱞᱤᱴ ᱦᱩᱭ ᱠᱟᱱᱟ ᱟᱫᱚ ᱱᱤᱛᱚᱜ ᱫᱚ ᱵᱮᱠᱟᱨ ᱜᱮ᱾ ᱢᱤᱱᱟᱹᱧᱟ ᱜᱰᱤ ᱫᱩᱲᱩᱵ ᱵᱟᱲᱟᱭ ᱠᱟᱹᱤᱫᱧ ᱚᱲᱟᱜ ᱠᱚᱨᱮ ᱜᱮ ᱪᱮᱫ ᱮᱢ ᱪᱤᱠᱟᱹ ᱠᱟᱹᱢᱤ ᱠᱚᱦᱚᱸ ᱵᱟᱝ ᱧᱟᱢ ᱟᱠᱟᱱᱟ᱾ ᱱᱤᱭᱟᱹ ᱜᱷᱟᱹᱲᱤᱡ ᱫᱚ᱾ ᱚᱱᱟ ᱦᱚᱛᱮᱡ ᱛᱮ ᱟᱫᱚ ᱪᱮᱫ ᱮᱢ ᱪᱤᱠᱟᱹᱭᱟ ᱱᱤᱛᱚᱜ ᱫᱚ ᱦᱟᱸᱜ ᱚᱲᱟᱜ ᱠᱚᱨᱮᱜ ᱜᱮ ᱚᱲᱟᱜ ᱦᱚᱲ ᱠᱚᱜᱮ ᱜᱚᱲᱚ ᱵᱟᱲᱟ ᱠᱚ ᱦᱩᱭᱩᱜ ᱠᱟᱱᱟ᱾ ᱠᱟᱹᱢᱤ ᱠᱚ ᱚᱲᱟᱜ ᱠᱚᱨᱮᱱᱟᱜ
ᱚ ᱟᱨ ᱛᱚᱵᱮ ᱱᱮᱥ ᱫᱚ ᱦᱩᱲᱩ ᱨᱚᱦᱚᱭ ᱞᱮᱫᱟᱢ ᱥᱮ ᱵᱟᱢ ᱨᱚᱦᱚᱭ ᱠᱟᱱᱟ
ᱨᱚᱦᱚᱭ ᱫᱚ ᱨᱚᱦᱚᱭ ᱦᱩᱭ ᱞᱮᱱ ᱜᱮᱭᱟ ᱫᱚᱢᱮ ᱵᱟᱝ ᱵᱟᱝ ᱛᱤᱛᱮ ᱩᱱᱟᱹᱜ ᱫᱚ ᱫᱚᱢᱮ ᱫᱚ ᱵᱟᱝ ᱨᱚᱦᱚᱭ ᱦᱩᱭᱩᱜ ᱜᱮᱭᱟ ᱟᱨ ᱡᱟᱦᱟᱸ ᱠᱚᱨᱮ ᱫᱟᱜ ᱮ ᱫᱟᱜ ᱛᱟᱦᱮᱱ ᱛᱟᱦᱮᱱ ᱜᱮᱭᱟ ᱚᱱᱟ ᱠᱚᱨᱮᱛᱮ ᱨᱚᱦᱚᱭ ᱦᱩᱭ ᱠᱟᱱᱟ ᱟᱨᱠᱤ
ᱚ ᱥᱮᱼᱼ ᱟᱯᱮ ᱫᱚ ᱠᱮᱱᱮᱞ ᱫᱟᱜ ᱠᱚᱯᱮ ᱧᱟᱢᱟ ᱛᱚ ᱦᱮᱸ ᱵᱟᱝ
ᱧᱟᱢ ᱫᱚᱞᱮ ᱧᱟᱢ ᱜᱮᱭᱟ ᱟᱫᱚ ᱧᱟᱢ ᱠᱟᱛᱮᱫ ᱨᱮᱦᱚᱸ ᱢᱟᱱᱮ ᱦᱩᱲᱩ ᱛᱚᱢ ᱵᱩᱡ ᱮᱫᱟ ᱡᱮᱞᱮᱠᱟ ᱫᱷᱚᱨᱚᱱ ᱨᱮ ᱦᱩᱲᱩ ᱴᱷᱤᱠ ᱴᱷᱟᱠ ᱵᱟᱝ ᱦᱩᱭᱩᱜ ᱠᱟᱱᱟ ᱫᱚᱢᱮ ᱜᱚᱡ ᱜᱮᱞᱮᱜ ᱠᱟᱱᱟ ᱚᱠᱟᱨᱮ ᱫᱚᱢᱮ ᱛᱤᱡᱩᱭ ᱫᱟ ᱤᱭᱟᱹ ᱟᱨᱠᱤ ᱨᱳᱜᱽ ᱠᱚ ᱟ ᱚᱱᱟ ᱦᱚᱛᱮᱡ ᱛᱮᱜᱮ ᱟᱨ ᱫᱚ ᱢᱟᱱᱮ ᱩᱱᱟᱹᱜ ᱵᱟᱭ ᱠᱟᱛᱮᱮᱫ ᱫᱚ ᱵᱟᱝ ᱨᱚᱦᱚᱭ ᱵᱟᱲᱟ ᱦᱩᱭᱩᱜ ᱜᱮᱭᱟ
ᱚ ᱦᱮᱸ ᱛᱚ ᱫᱷᱚᱨᱚᱱ ᱦᱩᱲᱩ ᱫᱚ ᱠᱟᱹᱡ ᱡᱚᱛᱱᱚ ᱧᱚᱜ ᱦᱩᱭᱩᱜ ᱟ ᱛᱚ ᱟᱹᱰᱤ ᱡᱳᱨ ᱜᱮ ᱟᱨ ᱵᱟᱝ ᱡᱚᱛᱱᱚ ᱫᱟᱲᱮᱭᱟᱜ ᱠᱷᱟᱱ ᱫᱚ ᱵᱟᱝ ᱜᱮ ᱦᱩᱭᱩᱜᱼᱟ ᱟᱨᱠᱤ
ᱦᱮᱸ
ᱛᱟᱨᱯᱚᱨ ᱱᱚᱜᱼᱚᱭ ᱟᱨᱚ ᱥᱮᱨᱢᱟ ᱡᱟᱲᱤ ᱠᱚᱦᱚᱸ ᱴᱷᱤᱠ ᱴᱷᱟᱠ ᱡᱩᱫᱤ ᱵᱟᱝ ᱦᱩᱭᱩᱜᱼᱟ ᱛᱟᱦᱞᱮ ᱚᱱᱟ ᱛᱮᱦᱚᱸ ᱟᱨᱚ ᱵᱟᱝ ᱦᱩᱭᱩᱜᱼᱟ
ᱦᱳᱭ ᱟᱫᱚ ᱦᱚᱸᱜᱼᱚᱭ ᱱᱮᱛᱟᱨ ᱫᱤᱱ ᱡᱩᱫᱤ ᱚᱱᱠᱟ ᱫᱚᱢᱮ ᱫᱟᱜᱟᱭ ᱟᱨᱮᱞᱟᱭ ᱛᱟᱦᱚᱞᱮ ᱠᱤ ᱟᱨ ᱦᱩᱲᱩ ᱦᱩᱭᱩᱜᱼᱟ᱾
ᱦᱮᱸ
ᱚᱲ
ᱚ
ᱵᱟᱨᱚ ᱵᱟᱡᱟᱣᱚᱜ ᱠᱟᱱᱟ ᱢᱟᱱᱮ
ᱦᱩᱸ ᱟᱫᱚ ᱚᱱᱠᱟᱜᱮ ᱫᱚ ᱟᱹᱨᱤᱞ ᱞᱮᱠᱷᱟᱱ ᱜᱮᱛᱚ ᱟᱨ ᱟᱨᱮᱹᱞ ᱠᱚᱜᱮ ᱛᱚ ᱵᱚᱛᱚᱨ ᱫᱚ ᱦᱮᱸ ᱛᱚᱵᱮ ᱱᱮᱛᱟᱨ ᱫᱚ ᱫᱟᱜ ᱵᱟᱲᱟᱭ ᱮᱫᱟᱭ ᱥᱮ ᱵᱟᱝ ᱟᱯᱮ ᱥᱮᱫ ᱫᱚ?
ᱫᱟᱜ ᱠᱮᱫ ᱜᱮ ᱦᱚᱜ-ᱚᱭ ᱵᱟᱨᱯᱮ ᱫᱤᱱᱤᱥ ᱵᱷᱟᱜᱤ ᱜᱮ ᱫᱟᱜ ᱠᱮᱫᱟᱭ ᱢᱟᱱᱮ ᱱᱚᱜ-ᱚᱭ ᱱᱤᱢᱱᱚ ᱪᱟᱯ ᱞᱮᱠᱟ ᱦᱮᱡ ᱟᱠᱟᱱᱟ᱾ ᱫᱟᱜ ᱫᱚ ᱫᱟᱜ ᱠᱮᱫᱟ ᱵᱟᱨᱥᱤᱧ ᱜᱟᱱ᱾ ᱛᱤᱦᱤᱧ ᱦᱚ ᱥᱮᱛᱟᱜ ᱨᱮ ᱦᱟᱞᱠᱟ ᱧᱚ ᱫᱟᱜ ᱠᱮᱫ ᱜᱮᱭᱟᱭ ᱟᱫᱚ ᱱᱚᱝᱠᱟᱭ ᱫᱟᱜ ᱮ ᱫᱟᱭ ᱪᱮᱫ ᱮᱢ ᱞᱟᱹᱭᱟ ᱥᱟᱢᱴᱟᱣ ᱦᱚᱸ ᱵᱟᱞᱮ ᱫᱟᱲᱮᱭᱟᱜ ᱠᱟᱱᱟ ᱦᱩᱲᱩ ᱠᱚ ᱴᱷᱤᱠ ᱴᱷᱟᱠ
ᱦᱮᱸ ᱫᱟᱜ ᱞᱮᱠᱷᱟᱱ ᱫᱚ ᱚᱥᱩᱵᱤᱫᱟ ᱫᱚ ᱦᱩᱭᱩᱜ ᱜᱮᱭᱟ ᱵᱟᱝ
ᱦᱮᱸ ᱟᱨ ᱦᱚᱸᱜᱼᱚᱭ ᱦᱩᱲᱩ ᱠᱚ ᱤᱭᱟᱹ ᱥᱟᱢᱴᱟᱣ ᱥᱟᱢᱴᱟᱣ ᱛᱮᱜᱮ ᱟᱨᱚ ᱠᱷᱚᱥᱚᱞᱟ ᱦᱚᱸ ᱵᱤᱞᱤᱭᱮᱱᱟ᱾ ᱛᱟᱦᱞᱮ ᱠᱷᱚᱥᱞᱟ ᱠᱚᱦᱚᱸ ᱵᱟᱜᱟᱣ ᱵᱟᱲᱟᱭ ᱦᱩᱭᱩᱜ ᱠᱟᱱᱟ ᱟᱨᱠᱤ
ᱚ ᱛᱚᱵᱮ ᱱᱤᱛᱚᱝ ᱫᱚ ᱡᱚᱛᱚ ᱠᱟᱹᱢᱤ ᱠᱚᱢ ᱥᱟᱢᱴᱟᱣ ᱠᱟᱫᱟ ᱛᱚ ᱥᱮ ᱟᱹᱣᱨᱤ
ᱦᱮᱸ ᱥᱟᱢᱴᱟᱣ ᱫᱚ ᱦᱩᱭ ᱠᱟᱱᱟ ᱚᱵᱚᱥᱳᱭ ᱟᱫᱚ ᱱᱚᱝᱠᱟ ᱦᱚᱨᱚ ᱵᱚᱨᱚ ᱠᱟᱛᱮ ᱥᱟᱢᱴᱟᱣ ᱦᱩᱭᱱᱟ ᱮᱱᱟ᱾ ᱫᱚᱢᱮ ᱚᱱᱠᱟ ᱫᱟᱜ ᱡᱟᱹᱲᱤ ᱚᱠᱟᱨᱮ ᱟᱨᱮᱞ ᱠᱮᱫ ᱩᱱ ᱥᱚᱢᱚᱭ ᱛᱟᱦᱞᱮ ᱚᱱᱮ ᱠᱷᱚᱥᱞᱟ ᱠᱚᱦᱚᱸ ᱫᱚᱢᱮ ᱮᱠᱴᱟ ᱵᱷᱟᱜᱮ ᱫᱚ ᱵᱟᱝ ᱦᱩᱭ ᱞᱮ ᱱᱟ ᱫᱚᱢᱮ ᱟᱨᱮᱞ ᱛᱚ ᱢᱟᱱᱮ ᱟᱨᱮᱞ ᱠᱷᱚᱥᱞᱟ ᱨᱮᱱᱟᱜ ᱫᱟᱨᱮ ᱨᱮᱱᱟᱜ ᱢᱟᱱᱮ ᱨᱯᱩ ᱤᱫᱤ ᱠᱮᱫ ᱥᱚᱢᱚᱭ ᱛᱚᱞᱮ ᱤᱱᱟᱹ ᱠᱷᱟᱛᱮᱭᱟᱜ ᱜᱮ ᱵᱷᱟᱜᱮ ᱮᱠᱴᱟ ᱫᱚ ᱵᱟᱝ ᱦᱩᱭ ᱠᱟᱱᱟ
ᱚᱸ ᱟ ᱛᱚᱵᱮ ᱦᱩᱲᱩ ᱠᱚᱦᱚᱸ ᱛᱚ ᱡᱟᱹᱱᱤᱡ ᱟᱨᱮᱞ ᱮ ᱧᱟᱢ ᱠᱟᱫᱟᱭ ᱵᱟᱝ
ᱦᱮᱸ ᱦᱮᱸ ᱡᱚᱛᱚ ᱜᱮ ᱟᱫᱚ ᱢᱤᱫ ᱥᱟᱶ ᱛᱮᱜᱮ ᱛᱚ ᱡᱚᱛᱚ ᱤᱭᱟᱹᱣ ᱠᱟᱱ ᱛᱟᱦᱮᱸᱫ ᱵᱮᱥ ᱵᱷᱟᱜᱮ ᱜᱮ ᱦᱩᱲᱩ ᱠᱚ ᱧᱮᱞᱚᱜ ᱠᱟᱱ ᱛᱟᱦᱮᱸᱫ ᱨᱮᱦᱚᱸ ᱚᱱᱟ ᱟᱨᱮᱞ ᱛᱮᱜᱮ ᱢᱟᱱᱮ ᱤᱭᱟᱹ ᱠᱮᱫᱟᱭ ᱟᱨᱠᱤ
ᱟᱨᱤᱞ ᱛᱮᱜᱮ ᱫᱟᱞ ᱠᱮᱫᱟᱭ ᱦᱮᱸ ᱵᱟᱸᱜ
ᱦᱩᱸ ᱟᱫᱚ ᱡᱟᱭᱦᱳᱠ ᱡᱟᱦᱟᱸ ᱞᱮᱠᱟ ᱜᱮ ᱦᱩᱭᱱᱟ ᱤᱱᱟᱹ ᱠᱚᱜᱮ
ᱚ ᱦ
ᱛᱟᱦᱚᱞᱮ ᱱᱤᱛᱚᱜ ᱫᱚ ᱚᱲᱟᱜ ᱚᱲᱟᱜ ᱨᱮᱜᱮ ᱢᱮᱱᱟᱜ ᱢᱮᱭᱟ
ᱦᱩᱸ ᱚᱟᱨ ᱨᱮᱜᱮ ᱱᱤᱛᱳᱜ ᱫᱚ
ᱚ ᱡᱟᱭᱦᱳᱠ ᱜᱟᱯᱟᱱᱚᱜ ᱛᱟᱦᱞᱮ ᱦᱤᱡᱩᱜ ᱛᱟᱵᱚᱱ ᱢᱮ ᱧᱟᱯᱟᱢ ᱦᱩᱭᱩᱜᱼᱟ ᱟ. ᱰᱤ ᱫᱤᱱ ᱧᱟᱯᱟᱢ ᱠᱚ ᱵᱟᱝ ᱦᱩᱭ ᱠᱟᱱᱟ᱾
ᱦᱩᱸ ᱜᱟᱯᱟ ᱪᱟᱞᱟᱜ ᱦᱩᱭᱩᱜᱼᱟ ᱵᱟᱝ ᱫᱚ ᱵᱟᱝ ᱟᱨ ᱡᱷᱚᱛᱚ ᱜᱮᱞᱮ ᱢᱚᱱᱮ ᱠᱟᱣᱱᱤᱡ-ᱟ ᱜᱟᱯᱟ ᱪᱟᱞᱟᱜ ᱦᱩᱭᱩᱜᱼᱟ ᱚᱸᱰᱮ ᱢᱟ ᱵᱟᱹᱞᱤ ᱠᱚ ᱡᱟᱸᱠ ᱜᱮᱭᱟ ᱟᱫᱚ ᱨᱟᱹᱥᱠᱟᱹ ᱦᱚᱸ ᱵᱩᱡᱷᱟᱹᱜ ᱠᱚᱲᱟ ᱦᱚᱲ ᱛᱚ
ᱠᱟᱱ ᱜᱮᱭᱟ ᱤᱧᱦ ᱵᱟᱹᱧ ᱦᱮᱡ ᱵᱟᱲᱟ ᱠᱟᱱᱟ ᱛᱤᱥᱦᱚᱸ ᱢᱟᱜ ᱢᱚᱬᱮ ᱨᱮᱫᱚ ᱟᱫᱚ ᱱᱮᱥ ᱜᱮ ᱯᱩᱭᱞᱩ ᱛᱚ ᱡᱟᱭᱦᱳᱠ ᱵᱷᱟᱜᱮ ᱦᱩᱭᱩᱜ ᱠᱷᱟᱡ ᱵᱷᱟᱜᱮ ᱠᱟᱛᱷᱟ ᱠᱟᱱ ᱜᱮᱭᱟ ᱧᱮᱞ ᱞᱟᱹᱜᱤᱜ ᱦᱮᱡ ᱦᱩᱭ ᱠᱟᱱᱟ᱾
ᱦᱮᱸ ᱦᱮᱸᱛᱚ
ᱛᱚᱵᱮ ᱱᱤᱛᱚᱝ ᱫᱚ ᱚᱠᱟᱨᱮ ᱦᱮᱱᱟᱜ ᱢᱮᱭᱟ ᱚᱲᱟᱜ ᱨᱮᱜᱮ ᱥᱮ
ᱵᱟᱝ ᱵᱟᱝ ᱯᱷᱟᱸᱠ ᱥᱮᱫ ᱦᱮᱡ ᱦᱩᱭ ᱠᱟᱱᱟ ᱟᱫᱚ ᱱᱤᱛᱚᱜ ᱫᱚ ᱚᱲᱟᱜ ᱨᱮ ᱫᱚ ᱪᱮᱫ ᱮᱢ ᱪᱤᱠᱟᱹᱭᱟ
ᱦᱮᱸ ᱦᱮᱸ ᱟᱹᱭᱩᱵ ᱵᱮᱲᱟ
ᱩᱰᱩᱩᱜᱚᱜ ᱦᱩᱭᱩᱜᱼᱟ ᱚᱱᱛᱮ ᱜᱮ ᱪᱟᱞᱟᱜ ᱦᱩᱭᱩᱜᱼᱟ ᱚᱲᱟᱜ ᱥᱮᱫ ᱪᱟᱞᱟᱣ ᱠᱟᱛᱮ
ᱦᱩᱸ
ᱛᱟᱦᱞᱮ ᱜᱟᱯᱟᱱ ᱛᱤᱨᱮ ᱥᱮᱛᱟᱜ ᱨᱮᱯᱮ ᱦᱤᱡᱩᱜᱼᱟ
ᱦᱮᱸ ᱫᱤᱠᱤ ᱚᱱᱠᱟ ᱜᱮᱞᱮ ᱢᱚᱱᱮ ᱠᱷ ᱱᱤᱭᱟᱹ ᱛᱚ ᱥᱮᱛᱟᱜ ᱨᱮ ᱪᱟᱞᱟᱜ ᱦᱩᱭᱩᱜᱼᱟ ᱥᱮᱛᱟᱜ ᱨᱮ ᱵᱟᱞᱮ ᱪᱟᱞᱟᱣ ᱫᱟᱲᱮᱭᱟᱜ ᱠᱷᱟᱱ ᱢᱟᱡᱟᱱ ᱫᱚ ᱪᱟᱞᱟᱜ ᱦᱩᱭᱩᱜ ᱠᱟᱱ ᱜᱮᱭᱟ ᱦᱟᱸᱜ
ᱚᱱᱟ ᱫ ᱦᱚᱭ ᱫᱟᱜ ᱫᱤᱱ ᱛᱚ
ᱦᱩᱸ ᱟᱫᱚ ᱴᱷᱤᱠ ᱜᱮᱢ ᱧᱮᱞᱟ ᱩᱰᱩᱠᱚᱜ ᱥᱚᱢᱚᱭ ᱜᱮ ᱡᱩᱫᱤ ᱦᱚᱭ ᱫᱟᱜ ᱠᱷ ᱦᱤᱡᱩᱜᱼᱟ ᱛᱟᱦᱚᱞᱮ ᱛᱚ ᱟᱫᱚ ᱠᱟᱹᱴᱤᱡ ᱡᱷᱟᱢᱮᱞᱟ ᱵᱩᱭᱩᱜᱼᱟ
ᱟᱫᱚ ᱡᱟᱭᱦᱳᱠ ᱟᱫᱚ ᱜᱟᱯᱟ ᱱᱚᱚᱜ ᱦᱤᱡᱩᱜ ᱜᱟᱯᱟᱜᱮ ᱨᱚᱯᱚᱲ ᱦᱩᱭᱩᱜᱼᱟ ᱛᱮᱤᱦᱤᱧ ᱫᱚ ᱚᱱᱠᱟ ᱜᱮ ᱦᱟᱸᱜ ᱤᱧ ᱜᱟᱞᱢᱟᱨᱟᱣᱮᱫᱟ ᱦᱟᱸᱜ ᱦᱳᱭ ᱟᱫᱚ ᱜᱟᱛᱮ ᱠᱚ ᱛᱤᱱᱟᱹᱜ ᱜᱟᱱ ᱢᱮᱱᱟᱜ ᱠᱚᱣᱟ ᱟᱯᱮ ᱟ ᱟᱹᱛᱩᱩᱨ ᱨᱮᱱ ᱠᱚᱲᱟ ᱠᱚ ᱡᱚ ᱛᱚᱜᱮ ᱦᱟᱸᱜ ᱦᱤᱡᱩᱜ ᱯᱮ
ᱡᱷᱚᱛᱚ ᱜᱮᱠᱚ ᱞᱟᱹᱭ ᱫᱟᱛᱚ ᱪᱟᱞᱟᱜ ᱟᱵᱚᱱ ᱟᱨ ᱠᱚ ᱞᱟᱹᱭᱮᱫ ᱛᱟᱦᱮᱸ ᱟ ᱴᱟᱢᱟᱠ ᱠᱚᱵᱚᱱ ᱤᱫᱤᱭᱟ ᱚᱱᱠᱟ ᱠᱚ ᱞᱟᱹᱭᱮᱫ ᱛᱟᱦᱮᱸᱫᱼᱟ
ᱟᱹᱜᱩᱭ ᱯᱮ ᱟᱹᱜᱩᱭ ᱯᱮ ᱚᱱᱟᱜᱮ ᱟᱨᱚ ᱱᱟᱯᱟᱭ ᱟᱨ ᱟᱹᱰᱤ ᱡᱟ ᱠᱚᱜᱼᱟ ᱟᱨᱠᱤ
ᱟᱫᱚ ᱠᱟᱹᱡ ᱵᱷᱤᱨ ᱧᱚᱜ ᱵᱟᱝ ᱛᱟᱦᱮᱸ ᱞᱮᱱᱠᱷᱟᱱ ᱫᱚ ᱡᱟᱠ ᱧᱚᱜ
ᱚᱳ ᱴᱷᱤᱠᱟᱹᱱ ᱜᱮᱭᱟ ᱛᱟᱦᱞᱮ ᱛᱮᱦᱮᱧ ᱫᱚ ᱚᱱᱠᱟ ᱜᱮᱞᱟᱝ ᱜᱟᱞᱢᱟᱨᱟᱭᱟ᱾
ᱟᱪᱪᱷᱟ ᱴᱤᱠᱟᱹᱱ ᱜᱮᱭᱟ ᱢᱟ